ᱠᱮ ᱡᱟᱦᱟᱨ ᱜᱮ
ᱦᱮᱸ ᱡᱚᱦᱟᱨ ᱜᱮ ᱜᱚᱢᱠᱮ ᱟᱸᱡᱚᱢᱚᱜ ᱠᱟᱱᱟ ᱛᱚ?
ᱦᱚᱭ ᱜᱚᱢᱠᱮ ᱟᱵᱮᱱᱟᱜ ᱨᱚᱲ ᱟᱸᱡᱚᱢᱚᱜ ᱠᱟᱱ ᱜᱮᱭᱟ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱ ᱜᱮᱭᱟ
ᱟᱪᱪᱷᱟ ᱛᱮᱦᱮᱧ ᱫᱚ ᱜᱚᱝᱠᱮ ᱟᱞᱟᱝ ᱞᱟᱝ ᱨᱚᱯᱚᱲᱟ ᱢᱤᱫᱴᱟᱝ ᱥᱟᱛᱟᱢ ᱤᱫᱤ ᱠᱟᱛᱮ ᱚᱱᱟ ᱥᱟᱛᱟᱢ ᱫᱚ ᱦᱩᱭᱩᱜ ᱠᱟᱱᱟ ᱠᱟᱱᱟ ᱱᱚᱶᱟ ᱪᱟᱥ-ᱵᱟᱥ ᱤᱫᱤ ᱠᱟᱛᱮ ᱟᱪᱪᱷᱟ ᱜᱚᱝᱠᱮ ᱟᱯᱮᱥᱮᱫ ᱫᱚ ᱱᱤᱭᱟᱹ ᱵᱮᱲᱟ ᱪᱮᱫ ᱠᱚ ᱪᱟᱥ ᱵᱟᱲᱟ ᱦᱩᱭᱩᱜ ᱠᱟᱱᱟ?
ᱱᱤᱭᱟᱹ ᱥᱤᱡᱤᱱ ᱫᱚ ᱟᱨᱠᱤ ᱦᱚᱲᱚ ᱜᱮᱠᱚ ᱪᱟᱥᱟ ᱱᱚᱜᱼᱚᱭ ᱟᱥᱟᱲ ᱵᱚᱸᱜᱟ ᱫᱟᱜ ᱟᱫᱚ ᱡᱟᱹᱲᱤ ᱟᱞᱮ ᱥᱮᱫ ᱫᱚ ᱱᱟᱹᱢᱤ ᱧᱚᱜ ᱟᱠᱟᱱᱟ ᱚᱱᱠᱟ ᱡᱮᱢᱚᱱ ᱦᱚᱱᱮ ᱟᱨᱠᱤ ᱵᱟᱹᱫᱽ ᱠᱚᱠᱚ ᱥᱤ ᱵᱟᱲᱟᱭᱮᱫᱟ ᱟᱨ
ᱟᱪᱪᱷᱟ
ᱜᱚᱝᱠᱮ ᱛᱟᱦᱞᱮ ᱟᱯ... ᱥᱮᱫ ᱫᱚ ᱛᱟᱦᱟᱞᱮ ᱨᱚᱦᱚᱭ ᱠᱚᱫᱚ ᱛᱤᱱᱟᱹᱜ ᱥᱟᱺᱜᱤᱧ
ᱦᱚᱭ ᱜᱚᱝᱠᱮ ᱟᱞᱮ ᱥᱮᱫ ᱦᱚᱸ ᱫᱟᱜ ᱡᱟᱹᱲᱤ ᱫᱚ ᱱᱤᱭᱟᱹ ᱵᱮᱲᱟ ᱫᱚ ᱵᱟᱭ ᱫᱟᱜ ᱟᱠᱟᱫᱟ ᱟᱫᱚ ᱮᱱᱠᱷᱟᱱ ᱨᱚᱦᱚᱭ ᱠᱚ ᱠᱟᱹᱴᱤᱡ ᱛᱟᱭᱚᱢ ᱧᱚᱜ ᱟᱠᱟᱱᱟ ᱟᱫᱚ ᱫᱟᱜ ᱞᱮᱠᱷᱟᱱ ᱦᱟᱸᱜ ᱨᱚᱦᱚᱭ ᱠᱟᱹᱢᱤ ᱦᱟᱸᱜ ᱟᱨᱟᱢᱵᱚ ᱦᱩᱭᱩᱜᱼᱟ
ᱟᱪᱪᱷᱟ ᱜᱚᱝᱠᱮ ᱟᱯᱮ ᱥᱮᱫ ᱫᱚ ᱱᱚᱶᱟ ᱪᱟᱥ ᱫᱚ ᱦᱩᱲᱩ ᱫᱚ ᱛᱤᱱᱟᱹᱜ ᱡᱮᱠᱷᱟ ᱠᱚ ᱪᱟᱥ-ᱟ ᱥᱮᱨᱢᱟ ᱨᱮ?
ᱦᱮᱸ ᱟᱞᱮ ᱥᱮᱫ ᱫᱚ ᱥᱮᱨᱢᱟ ᱨᱮ ᱢᱤᱫ ᱡᱮᱠᱷᱟ ᱜᱤ ᱥᱮᱨᱢᱟ ᱫᱟᱜ ᱛᱮᱜᱮ ᱟᱞᱮ ᱥᱮᱫ ᱫᱚ ᱟᱨ ᱢᱤᱱᱤ ᱠᱚ ᱚᱱᱠᱟ ᱢᱤᱱᱤ ᱵᱮᱵᱚᱥᱛᱟ ᱠᱚ ᱵᱟᱹᱱᱩᱜᱼᱟ ᱛᱚ ᱚᱱᱟᱛᱮ ᱟᱨᱠᱤ ᱥᱮᱨᱢᱟ ᱫᱟᱜ ᱤᱭᱟᱹ ᱛᱮᱜᱮ
ᱟᱪᱪᱷᱟ ᱦᱳᱭᱛᱚ ᱟᱫᱚ ᱟᱵᱚ ᱟᱵᱚ ᱢᱟ ᱥᱮᱨᱢᱟ ᱫᱟᱜ ᱡᱟᱹᱲᱤ ᱵᱷᱚᱨᱥᱟ ᱜᱮ ᱪᱟᱥ ᱟᱵᱚᱱ ᱟᱨ ᱵᱟᱭ ᱡᱟᱲᱤ ᱞᱮᱠᱷᱟᱱ ᱪᱟᱥ ᱦᱚᱸ ᱵᱟᱝ ᱦᱩᱭᱩᱜᱼᱟ ᱴᱷᱤᱠᱟ ᱛᱮ
ᱦᱮᱸ ᱟᱫᱚ ᱱᱚᱸᱜᱼᱱᱟ ᱠᱷᱟᱹᱛᱤᱨ ᱜᱮᱛᱚ ᱛᱟᱸᱜᱤ ᱟᱪᱪᱷᱟ ᱜᱚᱝᱠᱮ ᱟᱯᱮ ᱥᱮᱫ ᱫᱚ ᱚᱱᱠᱟ ᱢᱤᱱᱤ ᱨᱮᱱᱟᱜ ᱥᱨᱚᱥᱛᱟ ᱢᱮᱱᱟᱜ ᱟᱥᱮ ᱵᱟᱝ
ᱵᱟᱝ ᱜᱚᱝᱠᱮ ᱢᱤᱱᱤ ᱨᱮᱱᱟᱜ ᱵᱮᱵᱚᱥᱛᱷᱟ ᱫᱚ ᱚᱱᱠᱟ ᱫᱚ ᱵᱟᱹᱱᱩᱜ ᱟᱠᱟᱫᱟ ᱟᱫᱚ ᱟᱞᱮ ᱥᱩᱨ ᱨᱮᱫᱚ ᱱᱟᱹᱭ ᱠᱚ ᱢᱮᱱᱟᱜ ᱟᱠᱟᱫᱟ ᱱᱟᱹᱭ ᱱᱟᱹ ᱥᱟᱶᱛᱮ ᱚᱱᱟ ᱵᱟᱸᱫᱷ ᱠᱚ ᱢᱮᱱᱟᱜ ᱠᱟᱫᱟ ᱚᱱᱟ ᱫᱟᱜ ᱚᱸᱰᱮᱱᱟᱜ ᱫᱟᱜ ᱛᱮᱜᱮ ᱟᱨᱮᱡ ᱵᱟᱲᱟ ᱠᱟᱛᱮᱫ ᱡᱟᱜᱮ ᱥᱚᱵᱽᱡᱤ ᱠᱚᱞᱮ ᱪᱟᱥ ᱵᱟᱲᱟᱭ ᱜᱮᱭᱟ ᱦᱮᱸ
ᱵᱟᱝ ᱟᱹᱰᱤ ᱢᱚᱡᱽ ᱟᱪᱪᱷᱟ ᱜᱚᱢᱠᱮ ᱟᱯᱮ ᱥᱮᱫ ᱫᱚ ᱚᱱᱟ ᱫᱤᱥᱚᱢ ᱫᱚ ᱟᱨᱠᱤ ᱵᱤᱹᱞᱟᱛ ᱵᱤᱨ ᱫᱤᱥᱚᱢ ᱠᱟᱱ ᱛᱟᱯᱮᱭᱟ
ᱦᱮᱸ ᱜᱚᱝᱠᱮ ᱟᱞᱮ ᱥᱮᱫ ᱫᱚ ᱱᱚᱝᱠᱟ ᱵᱤᱞᱟᱹᱛ ᱫᱤᱥᱚᱢ ᱫᱚ ᱵᱟᱝ ᱠᱟᱱᱟ ᱟᱞᱮ ᱥᱮᱫ ᱫᱚ ᱵᱤᱨ ᱫᱤᱥᱚᱢ ᱢᱮᱱᱟᱜ ᱟᱠᱟᱜᱼᱟ ᱵᱤᱨ ᱫᱤᱥᱚᱢ ᱨᱮ ᱢᱮᱱᱟᱜ ᱟᱠᱟᱫ ᱞᱮᱭᱟ ᱟᱫᱚ ᱵᱤᱨ ᱵᱚᱞᱛᱮᱫᱚ ᱟᱞᱮ ᱥᱮᱫ ᱫᱚ ᱚᱱᱟ ᱥᱟᱨᱡᱚᱢ ᱵᱤᱨ ᱜᱮ ᱵᱟᱹᱲᱛᱤ ᱢᱮᱱᱟᱜ ᱟᱠᱟᱫᱟ ᱥᱟᱨᱡᱚᱢ ᱠᱚ ᱟᱨ ᱢᱟᱛᱠᱚᱢ ᱠᱚ ᱦᱮᱸ ᱱᱚᱣᱟ ᱠᱚ ᱜᱚᱝᱠᱮ ᱛᱟᱦᱚᱞᱮ ᱟᱯᱮ ᱥᱮᱫ ᱫᱚ ᱵᱤᱨ ᱫᱤᱥᱚᱢ ᱥᱮ ᱱᱚᱣᱟ ᱴᱚᱰᱟᱝ ᱴᱟᱺᱰᱤ ᱱᱚᱝᱠᱟ ᱵᱤᱞᱟᱹᱛ ᱫᱤᱥᱚᱢ
ᱟᱞᱮ ᱵᱤᱠᱟ. ᱛ ᱫᱤᱥᱚᱢ ᱫᱚ ᱚᱱᱠᱟ ᱜᱮ ᱛᱟᱦᱚᱞᱮ ᱫᱚ
ᱦᱳᱭᱛᱚ ᱛᱟᱦᱚᱞᱮ ᱜᱚᱢᱠᱮ ᱦᱮᱸ
ᱫᱚ ᱛᱟᱦᱚᱞᱮ ᱩᱱᱠᱩ ᱡᱤᱭᱟᱹᱞᱤ ᱠᱚᱫᱚ ᱦᱟᱸᱜ ᱢᱮᱱᱟᱜ ᱠᱚᱜᱮᱭᱟ ᱦᱟᱸᱜ
ᱦᱳᱭ ᱜᱚᱝᱠᱮ ᱦᱟᱹᱛᱤ ᱠᱚ ᱟᱫᱚ ᱚᱱᱠᱟ ᱨᱚᱠᱚᱢ ᱫᱚ ᱵᱟᱹᱱᱩᱜ ᱟᱠᱟᱫ ᱠᱚᱣᱟ ᱟᱫᱚ ᱱᱚᱜᱼᱚ ᱱᱟ ᱦᱩᱲᱩ ᱦᱟᱸᱜ ᱨᱚᱦᱚᱭ ᱦᱩᱭᱩᱜ ᱠᱟᱱᱟ ᱡᱚᱠᱷᱚᱱ ᱦᱟᱸᱜ ᱦᱩᱲᱩ ᱨᱟᱠᱟᱵ ᱦᱩᱭᱩᱜᱼᱟ ᱟᱫᱚ ᱩᱱ ᱚᱠᱛᱚ ᱦᱟᱸᱜ ᱦᱩᱲᱩ ᱨᱟᱠᱟᱵ ᱚᱠᱛᱚ ᱩᱱᱠᱩ ᱦᱟᱹᱛᱤ ᱠᱚᱫᱚ ᱦᱟᱸᱜ ᱠᱚ ᱦᱤᱡᱩᱜ ᱜᱮᱭᱟ ᱟᱞᱮ ᱥᱮᱫ ᱚᱱᱟ ᱦᱩᱲᱩ ᱠᱚᱭ ᱡᱚᱢ ᱜᱮᱭᱟ ᱟᱨ ᱡᱚᱢ ᱦᱚᱸᱠᱚ ᱡᱚᱢ ᱜᱮᱭᱟ ᱟᱨ ᱵᱟᱹᱲᱛᱤ ᱠᱟᱭ ᱛᱮᱠᱚ ᱞᱚᱥᱠᱟᱱ ᱜᱮᱭᱟ ᱟᱫᱚ ᱡᱟᱦᱟᱸᱭ ᱠᱚᱣᱟᱜ ᱠᱚ ᱞᱚᱥᱠᱟᱱᱟ ᱩᱱᱠᱩ ᱠᱚᱫᱚ ᱥᱚᱨᱠᱟᱨ ᱯᱟᱦᱴᱟ ᱠᱷᱚᱱ ᱦᱚᱸ ᱜᱚᱲᱚ ᱠᱟᱹᱴᱤᱡ ᱠᱚ ᱧᱟᱢ ᱜᱮᱭᱟ ᱡᱩᱫᱤ ᱚᱱᱠᱟ ᱞᱟᱹᱭ ᱦᱩᱭᱩᱜᱼᱟ ᱦᱮᱸ
ᱪᱷᱟ ᱟᱹᱰᱤ ᱵᱷᱟᱹᱜᱮ ᱠᱟᱢᱤ ᱦ
ᱛᱟᱦᱞᱮ ᱜᱚᱝᱠᱮ ᱟᱯᱮ ᱥᱮᱫ ᱦᱚᱸ ᱵᱤᱨ ᱢᱮᱱᱟᱜ ᱟᱠᱟᱫᱟ ᱛᱟᱦᱞᱮ ᱥᱮᱸᱫᱽᱨᱟ ᱠᱚᱫᱚ ᱯᱮ ᱪᱟᱞᱟᱣ ᱵᱟᱲᱟᱜ ᱜᱮᱭᱟ ᱥᱮ ᱵᱟᱝ
ᱥᱮᱫᱽᱨᱟ ᱠᱚ ᱫᱚ ᱵᱤᱨ ᱥᱟᱦᱟᱭ ᱪᱟᱞᱟᱜ ᱜᱮ ᱡᱟᱦᱟᱸ ᱢᱟᱱᱮ ᱟᱵᱚᱣᱟᱜ ᱥᱟᱶ ᱥᱟᱱᱛᱟᱲ ᱱᱮᱰᱟ ᱜᱷᱚᱴᱟ ᱫᱤᱱ ᱠᱟᱛᱮᱫ ᱡᱟᱦᱟᱸ ᱠᱚ ᱫᱤᱱ ᱠᱟᱜᱼᱟ ᱟᱞᱮ ᱥᱮᱫ ᱤᱭᱟᱹ ᱠᱚ ᱞᱮᱭᱟ ᱵᱮᱱᱟ ᱜᱟᱹᱲᱤᱭᱟᱹ ᱠᱚ ᱞᱟᱹᱭᱟ ᱚᱱᱟ ᱢᱤᱫᱴᱟᱝ ᱩᱱ ᱥᱚᱢᱚᱭ ᱚᱱᱠᱟ ᱱᱮᱰᱮᱰᱟ ᱜᱚᱴᱟ ᱛᱟᱦᱮᱱᱟ ᱩᱱ ᱚᱠᱛᱚ ᱟᱨ ᱡᱚᱛᱚ ᱦᱚᱲ ᱜᱮ ᱥᱮᱸᱫᱽᱨᱟ ᱠᱚᱫᱚ ᱟᱹᱛᱩ ᱥᱮᱱᱫᱨᱟ ᱫᱳᱞᱮ ᱥᱮᱫᱨᱟᱭ ᱫᱟ
ᱟᱹᱰᱤ ᱢᱚᱡᱽ ᱟᱞᱮ ᱦᱚᱸ ᱥᱮᱸᱫᱽᱨᱟ ᱫᱚᱞᱮ ᱪᱟᱞᱟᱜ ᱜᱮᱭᱟ ᱟᱫᱚ ᱦᱮᱸ ᱟᱫᱚ ᱟᱞᱮ ᱥᱮᱫ ᱫᱚ ᱱᱩᱠᱩ ᱥᱩᱠᱨᱤ ᱠᱚ ᱵᱟᱹᱲᱛᱤ ᱢᱮᱱᱟᱜ ᱟᱠᱟᱫ ᱠᱚᱣᱟ ᱟᱫᱚ ᱱᱚᱜᱼᱚᱭ ᱦᱩᱲᱩ ᱠᱚ ᱦᱟᱸᱜ ᱨᱚᱦᱚᱭ ᱦᱩᱭᱩᱜᱼᱟ ᱟᱫᱚ ᱩᱱᱠᱩ ᱦᱟᱸᱜ ᱥᱩᱠᱨᱤ ᱠᱚ ᱫᱚᱢᱮ ᱠᱚ ᱩᱴᱟᱹᱭᱟ ᱟᱫᱚ ᱩᱱᱠᱩ ᱠᱚ ᱥᱮᱸᱫᱽᱨᱟ ᱠᱚᱜᱮᱭᱟᱞᱮ ᱟᱫᱚ ᱫᱚᱢᱮ ᱢᱮᱱᱟᱜ ᱟᱠᱟᱫ ᱠᱚᱣᱟ ᱟᱞᱮ ᱥᱮᱫ ᱫᱚ ᱟᱹᱰᱤ ᱥᱟᱸᱜᱮ
ᱟᱪᱪᱷᱟ ᱜᱚᱢᱠᱮ ᱟᱯᱮ ᱥᱮᱫ ᱫᱚ ᱵᱤᱨ ᱫᱤᱥᱚᱢ ᱛᱚ ᱥᱩᱠᱨᱤ ᱠᱚ ᱢᱮᱱᱟᱜ ᱠᱚᱣᱟ ᱟᱪᱪᱷᱟ ᱟᱡᱚᱢ ᱠᱫᱟ ᱵᱤᱨ ᱫᱤᱥᱚᱢ ᱦᱚᱲ ᱫᱚ ᱯᱟᱞᱮᱫ ᱥᱮᱸᱫᱽᱨᱟ ᱠᱚ ᱪᱟᱞᱟᱜᱼᱟ ᱛᱟᱨᱯᱚᱨᱮ ᱟᱯᱮ ᱚᱱᱟ ᱠᱚ ᱚᱱᱠᱟᱱᱟᱜ ᱥᱮ ᱯᱟᱹᱥᱤ ᱢᱟᱹᱥᱤ ᱠᱚᱛᱮ ᱞᱮ ᱚᱰᱟᱣ ᱨᱮᱱᱟᱜ ᱵᱮᱵᱚᱥᱛᱷᱟ ᱜᱮ ᱢᱮᱱᱟᱜᱼᱟ ᱥᱩᱠᱨᱤ ᱱᱮᱛᱟᱨ ᱢᱟ ᱟᱹᱰᱤ ᱜᱟᱱ
ᱦᱮᱸ ᱜᱚᱝᱠᱮ ᱢᱮᱱᱟᱜ ᱟᱠᱟᱫ ᱜᱮᱭᱟ ᱟᱞᱮ ᱱᱚᱰᱮ ᱜᱮ ᱱᱚᱸᱰᱮ ᱡᱩᱣᱟᱹᱱ ᱠᱚᱲᱟ ᱜᱤᱫᱽᱨᱟᱹ ᱠᱚ ᱪᱟᱞᱟᱜ ᱜᱮᱭᱟ ᱱᱚᱼᱚᱝᱠᱟ ᱥᱩᱠᱨᱤ ᱠᱚ ᱡᱟᱦᱟᱱᱟᱜ ᱠᱚ ᱡᱚᱢ ᱜᱮᱭᱟ ᱛᱚ ᱟᱫᱚ ᱩᱱᱠᱩ ᱛᱟᱨᱟᱥᱤᱧ ᱚᱠᱛᱚ ᱠᱚ ᱪᱟᱞᱟᱜᱼᱟ ᱵᱤᱨᱛᱮ ᱟᱫᱚ ᱵᱤᱨ ᱨᱮ ᱡᱟᱦᱟᱸ ᱥᱮᱫ ᱛᱮ ᱩᱱᱠᱩ ᱥᱩᱠᱨᱤ ᱠᱚ ᱟᱬᱜᱚᱱᱟ ᱟᱫᱚ ᱚᱱᱟ ᱡᱟᱭᱜᱟ ᱨᱮ ᱩᱱᱠᱩ ᱠᱚ ᱚᱱᱟ ᱯᱟᱹᱥᱤ ᱠᱚ ᱚᱰᱟᱣ ᱦᱚᱴᱚ ᱠᱟᱜ ᱜᱮᱭᱟ ᱟᱫᱚ ᱚᱱᱟ ᱫᱚᱥᱟᱨ ᱫᱤᱱ ᱠᱚ ᱪᱟᱞᱟᱜᱼᱟ ᱟᱫᱚ ᱡᱷᱟᱹᱞᱤ ᱡᱩᱫᱤ ᱠᱚ ᱡᱷᱟᱹᱞᱤ ᱟᱠᱟᱱ ᱠᱷᱟᱱ ᱟᱫᱚ ᱩᱱᱠᱩ ᱩᱱᱠᱩ ᱠᱚ ᱟᱜᱩ ᱠᱚᱣᱟ ᱦᱮᱸ ᱟᱪᱪᱷᱟ ᱜᱚᱝᱠᱮ ᱟᱨ ᱢᱤᱫᱴᱟᱝ ᱠᱟᱛᱷᱟ ᱟᱯᱮᱥᱮᱫ ᱫᱚ ᱱᱚᱣᱟ ᱪᱮᱫ ᱠᱚ ᱦᱩᱲᱩ ᱯᱮ ᱪᱟᱥ ᱜᱮᱭᱟ
ᱟᱞᱮᱥᱮᱡ ᱟᱞᱮᱥᱮᱡ ᱫᱚ ᱦᱩᱲᱩ ᱠᱚ ᱪᱟᱥ ᱜᱮᱭᱟ ᱵᱮᱥᱤᱨ ᱵᱟᱷᱟᱠ ᱚᱱᱟ ᱥᱚᱨᱱᱚ ᱦᱩᱲᱩ ᱥᱚᱨᱱᱚ ᱛᱟᱯᱚᱨ ᱫᱚᱝᱠᱟᱱ ᱚᱱᱟ ᱟᱞᱮ ᱥᱮᱫ ᱫᱚ ᱢᱟᱱᱮ ᱚᱱᱟ ᱥᱚᱨᱱᱚ ᱦᱩᱲᱩ ᱜᱮᱠᱚ ᱪᱟᱥᱟ ᱡᱟᱹᱥᱛᱤ ᱠᱟᱭᱛᱮ ᱠᱟᱨᱚᱱ ᱥᱮᱨᱢᱟ ᱫᱟᱜ ᱡᱟᱹᱲᱤ ᱵᱷᱚᱨᱥᱟ ᱠᱮᱫᱟ ᱠᱟᱹᱡ ᱠᱚ ᱛᱚᱞ ᱫᱚᱦᱚ ᱠᱟᱜ ᱟᱨ ᱚᱱᱠᱟ ᱮᱴᱟᱜ ᱫᱟᱜ ᱫᱚ ᱵᱟᱹᱱᱩᱜᱼᱟ ᱫᱟᱜ ᱠᱚ ᱴᱷᱤᱠ ᱴᱷᱟᱠ ᱵᱟᱭ ᱧᱟᱢᱟ ᱛᱚ ᱚᱱᱟ ᱠᱷᱟᱹᱛᱤᱨ ᱛᱮ ᱵᱮᱥᱤ ᱥᱚᱨᱱᱚ ᱠᱚ ᱪᱟᱥᱟ
ᱦᱮᱸ ᱟᱪᱪᱷᱟ ᱜᱚᱝᱠᱮ ᱚᱱᱟ ᱡᱟᱦᱟ ᱨᱮ ᱯᱮ ᱪᱟᱥᱟ ᱦᱩᱲᱩ ᱠᱚ ᱟᱫᱚ ᱚᱱᱟ ᱫᱚ ᱡᱚᱢ ᱵᱟᱠᱷᱨᱟ ᱛᱮᱜᱮᱯᱮ ᱪᱟᱥᱟ ᱥᱮ ᱟᱠᱷᱨᱤᱧ ᱦᱚᱸᱯᱮ ᱟᱠᱷᱨᱤᱧ ᱜᱮᱭᱟ ᱚᱱᱟ ᱦᱩᱲᱩ ᱠᱚᱫᱚ
ᱵᱟᱝ ᱱᱚᱣᱟ ᱠᱤᱪᱷᱩ ᱫᱚ ᱡᱚᱢ ᱵᱷᱚᱨᱥᱟ ᱟᱨ ᱠᱤᱪᱷᱩ ᱡᱟᱦᱟ ᱛᱟᱦᱮᱱᱟ ᱠᱤᱪᱷᱩ ᱥᱚᱫᱟᱯᱟᱹᱛᱤ ᱞᱟᱹᱜᱤᱫ ᱠᱤᱪᱷᱩ ᱫᱚ ᱟᱠᱷᱨᱤᱧᱟ ᱟᱨᱠᱤ ᱡᱚᱢ ᱧᱩ ᱡᱚᱢ ᱧᱩ ᱟᱨ ᱚᱱᱮ ᱟᱠᱠᱷᱨᱤᱧ
ᱦᱳᱭ
ᱪᱮᱫ ᱦᱩᱲᱩ ᱠᱚ ᱚᱱᱛᱮ ᱫᱚ ᱵᱤᱥᱤ ᱪᱚᱞᱚᱱ ᱢᱮᱱᱟᱜᱼᱟ ᱡᱮ ᱪᱮᱫ ᱦᱩᱲᱩ ᱠᱚ ᱪᱟᱥᱟ ᱡᱟᱹᱥᱛᱤ
ᱟᱞᱮ ᱥᱮᱫ ᱫᱚ ᱜᱚᱢᱠᱮ ᱚᱱᱟ ᱵᱩᱞᱮᱴ ᱟᱨ ᱦᱚᱸᱜᱼᱚᱭ ᱟᱢᱮᱢ ᱢᱮᱱ ᱠᱮᱫ ᱞᱮᱠᱟ ᱱᱚᱜᱼᱚ ᱱᱟ ᱥᱚᱨᱱᱚ ᱱᱚᱣᱟ ᱦᱚᱞᱮ ᱪᱟᱥ ᱜᱮᱭᱟ ᱦᱮᱸ
ᱟᱫᱚ ᱱᱚᱜᱼᱚ ᱱᱟ ᱠᱚᱜᱮ ᱵᱟᱹᱲᱛᱤ ᱠᱟᱭᱛᱮ ᱪᱟᱥ ᱦᱩᱭᱩᱜ ᱜᱮᱭᱟ ᱟᱫᱚ ᱟᱞᱮ ᱫᱚ ᱠᱤᱪᱷᱩ ᱜᱟᱱ ᱫᱚ ᱱᱮᱛᱟᱨ ᱢᱟ ᱥᱚᱨᱠᱟᱨ ᱯᱟᱦᱴᱟ ᱠᱷᱚᱱ ᱨᱮᱥᱚᱱ ᱠᱚ ᱧᱟᱢᱚᱜ ᱠᱟᱱᱟ ᱟᱫᱚ ᱤᱱᱟᱹ ᱛᱮ ᱡᱚᱢ ᱫᱚ ᱥᱮᱨᱚᱠᱚᱢ ᱦᱩᱭᱩᱜ ᱠᱟᱱ ᱜᱮᱭᱟ ᱟᱫᱚ ᱡᱟᱦᱟᱸ ᱟᱨᱡᱟᱣ ᱛᱮᱭᱟᱜ ᱚᱱᱟ ᱠᱚ ᱫᱚ ᱟᱠᱷᱨᱤᱧ ᱦᱩᱭᱩᱜᱼᱟ
ᱪᱷᱟ ᱟᱪᱪᱷᱟ ᱟᱸᱰᱤ ᱱᱟᱯᱟᱭ ᱠᱟᱛᱷᱟ
ᱦᱳᱭ
ᱦᱮᱸ ᱜᱚᱢᱠ ᱪᱮᱫ ᱮᱢ ᱞᱟᱹᱭᱮᱫᱟ
ᱟᱪᱪᱷᱟ ᱜᱚᱝᱠᱮ ᱟᱨ ᱢᱤᱫᱴᱟᱝ ᱠᱩᱠᱞᱤ ᱟᱵᱤᱱ ᱴᱷᱮᱱ
ᱟᱯᱮ ᱱᱮᱛᱟᱨ ᱢᱟ ᱧᱮᱞᱚᱜ ᱠᱟᱱᱟ ᱟᱭᱢᱟ ᱡᱟᱭᱜᱟ ᱨᱮ ᱚᱞᱪᱤᱠᱤ ᱠᱚ ᱯᱟᱲᱦᱟᱜ ᱠᱟᱱ ᱜᱮᱭᱟ ᱛᱟᱦᱚᱞᱮ ᱟᱯᱮ ᱥᱮᱫ ᱫᱚ ᱚᱱᱠᱟ ᱚᱞᱪᱤᱠᱤ ᱠᱚ ᱯᱟᱲᱦᱟᱜ ᱠᱟᱱ ᱜᱮᱭᱟ ᱥᱮ ᱵᱟᱝ ᱛᱟᱦᱚᱞᱮ
ᱤᱭᱟᱹ ᱯᱟᱲᱦᱟᱜ ᱠᱟᱱ ᱜᱮᱭᱟ ᱠᱚ ᱱᱮᱛᱟᱨ ᱟᱞᱮ ᱟᱹᱛᱩ ᱨᱮᱱ ᱜᱮ ᱯᱮ ᱯᱩᱱ ᱦᱚᱲ ᱢᱮᱱᱟᱜ ᱠᱚᱣᱟ ᱡᱟᱦᱟᱸᱭ ᱜᱤᱫᱽᱨᱟᱹ ᱠᱚ ᱯᱟᱲᱦᱟᱜ ᱠᱟᱱᱟ ᱠᱚ ᱚᱞᱪᱤᱠᱤ ᱛᱮᱠᱚ ᱯᱟᱲᱦᱟᱜ ᱠᱟᱱᱟ ᱠᱚ ᱱᱚᱝᱠᱟ ᱢᱮᱱᱟᱜ ᱠᱚᱣᱟ ᱟᱨ ᱟᱣᱨᱤ ᱱᱚᱣᱟ ᱚᱞ ᱪᱤᱠ ᱧᱤᱛᱚᱜ ᱟᱨ ᱟᱹᱞᱤᱧᱟᱜ ᱢᱚᱱᱮ ᱛᱮ ᱫᱚ ᱞᱟᱹᱭᱟᱭ ᱱᱤᱡᱮᱨᱟᱜ ᱟᱭᱳ ᱟᱲᱟᱝ ᱠᱟᱱ ᱛᱟᱵᱚᱱᱟ ᱚᱱᱟ ᱯᱟᱲᱦᱟᱣ ᱫᱚᱨᱠᱟᱨ ᱜᱮ ᱦᱮᱸᱥᱮ ᱟᱞᱤ
ᱦᱮᱸ ᱮᱠᱟᱞ ᱮᱠᱟᱞ
ᱟᱭᱳ ᱟᱵᱚᱱᱟᱜ ᱟᱭᱳ ᱟᱲᱟᱝ ᱛᱮ ᱟᱵᱚ ᱡᱩᱫᱤ ᱵᱟᱝ ᱵᱚᱱ ᱯᱟᱲᱦᱟᱜᱼᱟ ᱛᱟᱦᱚᱞᱮ ᱪᱤᱠᱟᱹᱛᱮ ᱦᱩᱭᱩᱜᱼᱟ ᱮᱴᱟᱜ ᱦᱚᱲ ᱫᱚ ᱪᱤᱠᱟᱹ ᱛᱮ ᱠᱚ ᱵᱩᱡ ᱛᱟᱵᱚᱱᱟ ᱡᱮ ᱟᱵᱚ ᱱᱤᱡᱮᱨᱟᱜ ᱯᱟᱹᱨᱥᱤ ᱱᱤᱡᱮ ᱜᱮ ᱡᱩᱫᱤ ᱵᱟᱝᱵᱚᱱ ᱫᱩᱞᱟᱹᱲᱟᱜᱼᱟ ᱚᱱᱟ ᱵᱟᱝ ᱜᱟᱱᱚᱜ-ᱟ ᱛᱟᱦᱚᱞᱮ ᱜᱚᱢᱠᱮ ᱚᱱᱟ ᱠᱟᱛᱷᱟ ᱟᱹᱰᱤ ᱵᱷᱟᱹᱜᱤ ᱠᱟᱛᱷᱟ ᱵᱤᱱ ᱞᱟᱹᱭ ᱠᱮᱜᱼᱟ ᱛᱟᱦᱚᱞᱮ ᱟᱯᱮ ᱥᱮᱡᱽ ᱨᱮ ᱚᱱᱠᱟ ᱤᱥᱩᱞ ᱤᱥᱠᱩᱞ ᱠᱚᱞᱮᱡᱽ ᱫᱚ ᱚᱱᱠᱟ ᱜᱤᱫᱽᱨᱟᱹ ᱠᱚ ᱪᱮᱫ ᱞᱮᱠᱟ ᱛᱤᱱᱟᱹᱜ ᱜᱟᱱ ᱢᱮᱱᱟᱜ ᱠᱚᱣᱟ ᱥᱮ ᱚᱱᱠᱟᱱᱟᱜ ᱠᱚ ᱯᱟᱲᱦᱟᱜ ᱠᱟᱱᱟ
ᱦᱳᱭ ᱜᱚᱢᱠᱮ ᱟᱹᱰᱤ ᱱᱟᱯᱟᱭ ᱠᱩᱠᱞᱤ ᱵᱮᱱ ᱫᱚᱦᱚᱣ ᱠᱟᱜ ᱟᱞᱮ ᱥᱮᱫ ᱦᱚᱸ ᱱᱚᱝᱠᱟ ᱯᱟᱹᱴᱷᱩᱣᱟᱹ ᱠᱚ ᱯᱟᱲᱦᱟᱜ ᱠᱟᱱ ᱜᱮᱭᱟ ᱟᱭᱢᱟ ᱜᱮ ᱟᱨ ᱟᱞᱮ ᱥᱩᱨ ᱨᱮ ᱜᱮ ᱱᱚᱣᱟ ᱢᱤᱫᱴᱟᱝ ᱢᱮᱱᱟᱜ ᱟᱠᱟᱫᱟ ᱚᱞᱪᱤᱠᱤ ᱢᱤᱰᱤᱭᱟᱢ ᱥᱠᱩᱞ ᱟᱨ ᱚᱱᱟ ᱠᱚᱨᱮ ᱜᱮᱠᱚ ᱯᱟᱲᱦᱟᱜ ᱠᱟᱱᱟ
ᱦᱮᱸ
ᱦᱮᱸ ᱟᱫᱚ ᱛᱮᱦᱮᱧ ᱡᱩᱫᱤ ᱵᱚᱱ ᱧᱮᱞᱟ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱣᱟᱜ ᱚᱞ ᱪᱤᱠᱤ ᱪᱤᱠᱤ ᱥᱤᱨᱡᱟᱹᱣ ᱦᱚᱴᱚ ᱠᱟᱜ-ᱟᱭ ᱟᱨ ᱡᱮᱦᱮᱛᱩ ᱟᱵᱚ ᱟᱭᱳ ᱟᱲᱟᱝ ᱟᱜ ᱠᱟᱱᱟ ᱛᱮᱦᱤᱧ ᱡᱩᱫᱤ ᱚᱞ ᱪᱤᱠᱤ ᱛᱮ ᱵᱟᱵᱚᱱ ᱯᱟᱲᱦᱟᱜᱼᱟ ᱮᱱ ᱠᱷᱟᱱ ᱪᱤᱠᱟᱹ ᱛᱮ ᱦᱩᱭᱩᱜᱼᱟ ᱚᱱᱟ
ᱮᱠᱫᱚᱢ ᱮᱠᱫᱚᱢ ᱥᱟᱹᱨᱤ ᱠᱟᱨᱚᱱ ᱩᱱᱠᱩ ᱠᱚᱫᱚ ᱟᱵᱚ ᱠᱚᱨᱮᱱ ᱜᱮ ᱠᱚ ᱟᱵᱚ ᱨᱮᱱ ᱜᱮ ᱠᱚ ᱥᱤᱨᱡᱟᱹᱣ ᱦᱚᱴᱚ ᱠᱟᱜᱼᱟ ᱟᱨ ᱡᱩᱫᱤ ᱚᱱᱟ ᱜᱮ ᱟᱵᱚ ᱡᱩᱫᱤ ᱵᱟᱝ ᱵᱚᱱ ᱟᱯᱱᱟᱨ ᱫᱟᱲᱮᱭᱟᱜᱼᱟ ᱛᱟᱦᱚᱞᱮ ᱚᱱᱟ ᱫᱚ ᱟᱹᱰᱤ ᱩᱱᱟᱹᱜ ᱵᱮᱥ ᱵᱟᱝ ᱦᱩᱭ ᱞᱮᱱᱟ ᱱᱤᱡᱮᱨᱟᱜ ᱤᱭᱟᱹ ᱞᱟᱹᱜᱤᱫ
ᱦᱳᱭ ᱦᱳᱭ ᱟᱪᱪᱷᱟ ᱜᱚᱝᱠᱮ ᱟᱨ ᱢᱤᱫᱴᱟᱝ ᱠᱩᱠᱞᱤ ᱱᱚᱜᱼᱚᱭ ᱡᱮ ᱟᱹᱰᱤ ᱜᱟᱱ ᱴᱚᱴᱷᱟ ᱨᱮ ᱧᱮᱞᱚᱜ ᱠᱟᱱᱟ ᱧᱤᱫᱟᱹ ᱵᱮᱲᱟ ᱚᱨᱠᱮᱥᱴᱟᱨ ᱟᱨ ᱵᱟᱝ ᱧᱤᱫᱟᱹ ᱯᱨᱳᱜᱨᱟᱢ ᱱᱚᱜᱼᱚ ᱱᱚᱣᱟ ᱠᱚ ᱟᱨ ᱱᱚᱣᱟ ᱨᱮ ᱧᱮᱞᱚᱜ ᱠᱟᱱᱟ ᱟᱵᱚ ᱥᱟᱱᱛᱟᱲ ᱜᱤᱫᱽᱨᱟᱹ ᱵᱟᱹᱲᱛᱤ ᱠᱟᱭ ᱛᱮᱠᱚ ᱥᱮᱞᱮᱫᱚᱜ ᱠᱟᱱᱟ ᱦᱮᱸ ᱡᱟᱦᱟᱸ ᱠᱷᱟᱹᱛᱤᱨ ᱦᱟᱺᱰᱤ ᱯᱟᱹᱣᱨᱟᱹ ᱠᱚ ᱧᱩᱭᱮᱫ ᱠᱟᱱᱟ ᱤᱥᱠᱩᱞ ᱠᱚ ᱵᱟᱠᱚ ᱪᱟᱞᱟᱜ ᱠᱟᱱᱟ ᱴᱷᱤᱠ ᱢᱚᱛᱚ ᱱᱚᱣᱟ ᱵᱟᱵᱚᱫ ᱟᱵᱮᱱ ᱪᱮᱫ ᱵᱮᱱ ᱞᱟᱹᱭᱟ ᱛᱤᱱᱟᱹᱜ ᱴᱟ ᱞᱟᱹᱠᱛᱤᱭᱟ ᱥᱮ ᱵᱟᱝ ᱧᱤᱫᱟᱹ ᱯᱨᱳᱜᱨᱟᱢ
ᱱᱤᱭᱟᱹ ᱵᱟᱵᱚᱫ ᱫᱚ ᱯᱨᱜᱨᱟᱢ ᱵᱟᱵᱚᱫ ᱫᱚ ᱱᱚᱣᱟ ᱞᱟᱹᱠᱛᱤ ᱫᱚ ᱮᱠᱪᱩᱭᱮᱞᱤ ᱡᱟᱦᱟᱸ ᱟᱵᱚ ᱧᱤᱫᱟᱹ ᱯᱨᱳᱜᱨᱟᱢ ᱦᱩᱭᱩᱜ ᱠᱟᱱᱟ ᱦᱮᱸ ᱥᱮ
ᱚᱱᱟ ᱫᱚ ᱩᱱᱟᱹᱜ ᱧᱤᱫᱟᱹ ᱯᱨᱳᱜᱨᱟᱢ ᱫᱚ ᱵᱟᱝ ᱠᱚᱨᱟᱣ ᱩᱪᱤᱛ ᱦᱮᱸ ᱫᱚᱨᱠᱟᱨᱟ ᱯᱨᱳᱜᱨᱟᱢ ᱫᱚ ᱠᱤᱪᱷᱩ ᱠᱤᱱᱛᱩ ᱧᱤᱫᱟᱹ ᱠᱚᱨᱟᱣ ᱠᱚᱨᱛᱮ ᱜᱮᱞᱮ ᱢᱤᱫᱴᱟᱝ ᱧᱤᱫᱟᱹ ᱵᱮᱜᱮᱫ ᱠᱟᱛᱮ ᱜᱤᱫᱽᱨᱟᱹ ᱠᱚ ᱪᱟᱞᱟᱜ ᱠᱟᱱᱟ ᱯᱟᱲᱦᱟᱣ ᱵᱟᱹᱜᱤ ᱠᱟᱛᱮ ᱚᱱᱛᱮ ᱠᱚ ᱴᱟᱱᱚᱜ ᱠᱟᱱᱟ ᱠᱚ ᱦᱟᱴ ᱯᱟᱴᱟ ᱧᱤᱫᱟᱹ ᱚᱱᱟ ᱠᱚ ᱚᱸᱰᱮ ᱠᱚ ᱡᱚᱲᱟᱜ ᱠᱟᱱᱟ ᱠᱚ ᱚᱱᱟ ᱴᱟᱜ ᱧᱤᱫᱟᱹ ᱡᱩᱫᱤ ᱢᱤᱫᱴᱟᱝ ᱯᱨᱳᱜᱨᱟᱢ ᱵᱮᱱ ᱠᱚᱨᱟᱣᱟ ᱡᱩᱫᱤ ᱵᱮᱤᱱ ᱧᱮᱞᱟ ᱟᱨ ᱥᱟᱶᱛᱮ
ᱦᱳᱭ
ᱵᱟᱢ ᱵᱩᱡᱷᱟᱹᱜᱼᱟ ᱚᱱᱮ ᱡᱮ ᱡᱟᱦᱟᱸᱭ ᱠᱟᱹᱢᱤ ᱠᱟᱹᱥᱱᱤ ᱠᱟᱛᱮ ᱦᱚᱭᱛᱚ ᱵᱚᱱ ᱡᱚᱢᱮᱫᱟ ᱦᱮᱸᱥᱮ ᱚᱸᱰᱮ ᱯᱨᱳᱜᱨᱟᱢ ᱧᱮᱞᱮᱢ ᱪᱟᱞᱟᱜᱼᱟ ᱟᱢ ᱚᱰᱮ ᱫᱚᱥ ᱫᱤᱱ ᱵᱟᱨ ᱥᱤᱧ ᱟᱢ ᱵᱟᱨᱥᱤᱧ ᱵᱟᱨᱥᱤᱧ ᱫᱤᱱ ᱜᱟᱱ ᱠᱟᱹᱢᱤ ᱵᱟᱢ ᱪᱟᱞᱟᱣ ᱫᱟᱲᱮᱭᱟᱜᱼᱟ ᱛᱟᱨᱢᱟᱱᱮ ᱟᱢᱟᱜ ᱚᱸᱰᱮ ᱦᱚᱲᱢᱚ ᱠᱤᱪᱷᱩ ᱤᱭᱟᱡ ᱦᱩᱭᱩᱜ ᱛᱟᱢᱟ ᱚᱸᱰᱮ ᱠᱟᱹᱢᱤ ᱟᱢᱟ ᱠᱟᱹᱢᱤ ᱚᱰᱮ ᱠᱟᱹᱡ ᱰᱤᱥᱴᱟᱵ ᱮᱱᱟ ᱧᱤᱫᱟᱹ ᱵᱮᱜᱮᱫᱟ ᱚᱸᱰᱮ ᱯᱟᱹᱣᱨᱟᱹ ᱦᱟᱰᱤ ᱜᱤᱫᱽᱨᱟᱹ ᱠᱚ ᱚᱵᱚᱨᱮᱱ ᱞᱟᱹᱴᱩᱞᱟᱹᱴᱩ ᱡᱮᱱᱟᱨᱮᱥᱚᱱ ᱜᱤᱫᱽᱨᱟᱹ ᱠᱚ ᱢᱟᱹᱭᱵᱟᱵᱩ ᱪᱟᱹᱠᱨᱤ ᱠᱚ ᱢᱮᱱᱟᱜ ᱠᱟᱱᱟ ᱚᱱᱟᱛᱮ ᱚᱱᱟ ᱮᱠᱪᱩᱭᱮᱞᱤ ᱧᱤᱫᱟᱹ ᱯᱨᱳᱜᱨᱟᱢ ᱫᱚ ᱟᱹᱞᱤᱧ ᱫᱚ ᱵᱟᱝ ᱵᱮᱥᱞᱤᱧ ᱢᱚᱱᱮᱭᱟ
ᱦᱳᱭ ᱟᱪᱪᱷᱟ ᱟᱨ ᱢᱤᱫᱴᱟᱝ ᱠᱩᱠᱞᱤ ᱜᱚᱢᱠᱮ ᱡᱮ ᱱᱚᱜᱼᱚᱭ ᱟᱵᱚ ᱟᱵᱚ ᱥᱟᱶᱛᱟ ᱨᱮ ᱧᱮᱞᱚᱜ ᱠᱟᱱᱟ ᱡᱮ ᱟᱹᱰᱤ ᱠᱚᱢ ᱩᱢᱮᱨ ᱨᱮ ᱠᱩᱲᱤ ᱜᱤᱫᱽᱨᱟᱹ ᱠᱚ ᱚᱠᱚᱭ ᱡᱟᱶᱟᱭ ᱜᱤᱰᱤ ᱠᱟᱠᱚ ᱠᱟᱱᱟ ᱱᱚᱣᱟ ᱵᱟᱵᱚᱛ ᱟᱵᱮᱱ ᱪᱮᱫ ᱵᱮᱱ ᱦᱮᱸ
ᱠᱚᱢ ᱩᱢᱮᱨ ᱨᱮ ᱱᱚᱣᱟ ᱜᱮ ᱟᱭᱳ ᱵᱟᱵᱟ ᱡᱟᱦᱟᱸᱭ ᱟᱨᱠᱤ ᱡᱟᱦᱟᱸᱭ ᱠᱚ ᱟᱭᱳᱵᱟᱵᱟ ᱠᱟᱱᱟ ᱠᱚ ᱟᱵᱚ ᱨᱮᱱ ᱡᱟᱦᱟᱸ ᱦᱮᱱᱟᱜ ᱠᱚᱣᱟᱪ
ᱦᱳᱭ
ᱠᱤ ᱟᱴᱚᱨᱚ ᱫᱚ ᱦᱩᱭ ᱫᱚᱨᱠᱟᱨ ᱵᱟᱝᱠᱟᱱᱡ ᱠᱩᱲᱤ ᱯᱞᱟᱥ ᱢᱤᱫᱴᱟᱝ ᱢᱟᱹᱭ ᱜᱤᱫᱽᱨᱟᱹ ᱟᱭᱟᱜ ᱢᱤᱫ ᱟᱵᱚ ᱡᱩᱫᱤ ᱢᱤᱫᱴᱟᱝ ᱢᱟᱹᱭ ᱟᱜ ᱢᱤᱫᱴᱟᱝ ᱵᱚᱭᱮᱥ ᱵᱟᱝ ᱦᱩᱭᱩᱜ ᱛᱟᱭᱟ ᱟᱭᱟᱜ ᱦᱚᱲ ᱥᱚᱢᱯᱩᱨᱚᱱ ᱟᱹᱨᱤ ᱟᱹᱨᱤ ᱵᱮᱱᱟᱣ ᱯᱩᱨᱟᱹᱜ ᱛᱟᱭᱟ
ᱦᱳᱭ
ᱵᱚᱭᱮᱥ ᱵᱟᱝ ᱦᱩᱭ ᱞᱮᱠᱷᱟᱱ ᱵᱟᱭ ᱵᱩᱡᱽ ᱫᱟᱲᱮᱭᱟᱜᱼᱟ ᱥᱚᱝᱥᱟᱨ ᱨᱮᱱᱟᱜ ᱪᱮᱫ
ᱦᱳᱭ ᱛᱮᱦᱮᱧ ᱧᱮᱞᱚᱜ ᱠᱟᱱᱟ ᱟᱵᱚ ᱥᱚᱢᱟᱡᱽ ᱨᱮ ᱟᱭᱢᱟ ᱜᱟᱱ ᱱᱚᱝᱠᱟ ᱠᱚ ᱡᱟᱶᱟᱭ ᱜᱤᱰᱤ ᱠᱟᱠᱚ ᱠᱟᱱᱟ ᱟᱥᱚᱞᱮ ᱟᱵᱚᱨᱮᱱ ᱜᱟᱨᱡᱮᱱ ᱠᱚᱣᱟᱜ ᱫᱟᱭᱤᱛᱛᱚ ᱠᱟᱱᱟ ᱡᱮ ᱱᱩᱠᱩ ᱠᱩᱲᱤ ᱜᱤᱫᱽᱨᱟᱹ ᱠᱚ ᱡᱟᱛᱮ ᱚᱞᱚᱜ ᱥᱤᱠᱷᱱᱟᱹᱛ ᱰᱟᱦᱟᱨ ᱛᱮᱵᱚᱱ ᱰᱟᱨᱦᱟᱣ ᱫᱟᱲᱮ ᱟᱠᱟ ᱠᱚᱢ ᱩᱢᱟᱹᱨ ᱨᱮ ᱱᱚᱝᱠᱟ ᱡᱟᱶᱟᱭ ᱜᱤᱰᱤ ᱠᱟᱛᱮᱫ ᱮᱴᱟᱜ ᱚᱲᱟᱜ ᱨᱮ ᱠᱟᱹᱢᱤ ᱫᱟᱲᱮᱭᱟᱜᱼᱟ ᱥᱮ ᱵᱟᱭ ᱠᱟᱹᱢᱤ ᱫᱟᱲᱮᱭᱟᱜᱼᱟ ᱠᱤᱱᱛᱩ ᱦᱟᱯᱮᱱ ᱫᱤᱱ ᱧᱮᱞᱚᱜ ᱟᱭᱟᱜ ᱡᱤᱭᱚᱱ ᱰᱟᱦᱟᱨ ᱢᱤᱫᱴᱟᱝ ᱧᱩᱛᱟᱹᱛ ᱥᱮᱫ ᱮ ᱞᱟᱦᱟ ᱤᱫᱤᱭᱟᱭ ᱵᱟᱝ ᱟᱫᱚ ᱚᱱᱟᱛᱮ ᱟᱵᱚ ᱥᱚᱪᱮᱛᱚᱱ ᱞᱟᱜᱟᱣ ᱵᱚᱱᱟ ᱵᱟᱝ ᱥᱮ ᱦᱮᱞᱳ ᱜᱚᱝᱠᱮ ᱟᱸᱡᱚᱢᱚᱜ ᱠᱟᱱᱟ ᱦᱮᱞᱳ ᱦᱳᱭ ᱜᱚᱝᱠᱮ ᱟᱸᱡᱚᱢᱚᱜ ᱠᱟᱱᱟ